ᱦᱮᱞᱳ ᱦᱮᱸ ᱡᱚᱦᱟᱨ ᱜᱮ ᱜᱚᱝᱠᱮ᱾ ᱦᱮᱸ ᱪᱮᱞ ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱤᱭᱟᱹ ᱫᱷᱟᱹᱵᱤᱡ ᱫᱚ ᱱᱟᱯᱟᱭ ᱵᱟᱲᱟ ᱜᱮ᱾
ᱩᱸ
ᱛᱟᱦᱚᱞᱮ ᱦᱮᱸ ᱜᱚᱝᱠᱮ ᱡᱚᱢ ᱵᱟᱲᱟ ᱦᱩᱭᱮᱱᱟ ᱮᱢᱚᱱᱴᱟᱜ ᱠᱟᱛᱷᱟ ᱱᱤᱛᱚᱜ ᱩᱱᱟᱹᱜ ᱵᱮᱲᱟᱭᱮᱱᱟ ᱟᱨ ᱱᱤᱛᱚᱜ ᱵᱮᱱ ᱞᱟᱹᱭ ᱫᱟ ᱡᱚᱢ ᱵᱟᱲᱟ ᱦᱩᱭᱱᱟ?
ᱦᱩᱜ ᱟᱜᱮ ᱵᱟᱹᱥᱤᱭᱟᱹᱢ ᱱᱟᱵᱤᱱ ᱥᱮᱵᱟ?
ᱦᱮᱸ ᱵᱟᱹᱥᱭᱟᱹᱢ ᱫᱚᱞᱤᱧ ᱯᱟᱹᱥᱭᱟᱹᱢ ᱟᱨ ᱤᱭᱟᱹ ᱛᱟᱦᱮᱸ ᱠᱟᱱᱟ ᱦᱚᱞᱟᱱᱟᱜ ᱠᱟᱴᱠᱚᱢ ᱨᱤᱫ ᱵᱩᱡᱽ ᱫᱟᱢ ᱠᱟᱴᱠᱚᱢ ᱨᱤᱫ ᱢᱮᱥᱟ ᱠᱟᱹᱴᱤᱡ ᱫᱟᱜᱢᱟᱹᱲᱤ ᱞᱤᱧ ᱤᱭᱟᱹ
ᱚ ᱟᱹᱰᱤ ᱢᱚᱸᱡᱽ ᱵᱤᱱ ᱡᱚᱢ ᱠᱮᱜᱼᱟ ᱠᱟᱴ
ᱦᱮᱸ ᱢᱚᱡᱽ ᱫᱚ ᱢᱚᱡᱽ ᱜᱮ ᱜᱚᱝᱠᱮ ᱥᱮᱛᱟᱜ ᱯᱟᱭᱟᱨ ᱨᱮᱥᱮ ᱦᱮᱸ ᱮᱠᱫᱚᱢ ᱠᱟᱴᱠᱚᱢ ᱨᱤᱫ ᱟᱨ ᱫᱟᱜ ᱢᱟᱲᱤ᱾
ᱦᱮᱸ ᱟᱫᱚ ᱠᱟᱴᱠᱚᱢ ᱫᱚ ᱥᱮᱛᱟᱜ ᱯᱟᱭᱟᱨ ᱨᱮ ᱥᱟᱵ ᱵᱤᱱ ᱪᱟᱞᱟᱣ ᱞᱮᱱᱟ ᱥᱮ ᱪᱮᱫ?
ᱦᱮᱸ ᱦᱮᱸ ᱜᱚᱢᱠᱮ ᱟᱫᱚ ᱱᱮᱛᱟᱨ ᱫᱟᱜ ᱫᱤᱱ ᱫᱚ ᱵᱟᱵᱮᱱ ᱵᱩᱡ ᱮᱫᱟ ᱤᱭᱟᱹ ᱠᱚᱨᱮ ᱥᱮᱛᱟᱜ ᱵᱮᱲᱟ ᱞᱤᱧ ᱪᱟᱞᱟᱣ ᱞᱮᱱᱟ ᱚᱱᱮ ᱦᱩᱛᱩᱢᱚᱜ ᱜᱟᱰᱟ ᱥᱮᱫ ᱦᱮᱸ ᱥᱮ ᱟᱫᱚ ᱪᱟᱞᱟᱣᱮᱱ ᱠᱷᱟᱱ ᱫᱚ ᱟᱫᱚ ᱜᱟᱰᱟ ᱨᱮ ᱛᱚ ᱵᱚᱱ ᱵᱩᱡ ᱫᱟ ᱥᱮ ᱟᱫᱚ ᱫᱷᱤᱨᱤ ᱠᱚᱞᱤᱧ ᱩᱴᱠᱟᱹᱣ ᱵᱟᱲᱟᱭᱮᱫ ᱠᱷᱟᱱ ᱫᱚ ᱵᱟᱨᱭᱟ ᱜᱟᱱ ᱞᱤᱧ ᱥᱟᱵ ᱠᱮᱫ ᱠᱚᱣᱟ ᱾
ᱦᱮᱸ ᱟᱫᱚ ᱥᱟᱵ ᱠᱟᱛᱮᱜ ᱠᱷᱟᱱ ᱫᱚ ᱪᱤᱠᱟᱹ ᱠᱚᱜᱣᱟᱵᱮᱱ ᱵᱟᱨᱭᱟ ᱜᱟᱱ ᱫᱚ ᱩᱱᱠᱩ ᱫᱚ ᱩᱛᱩ ᱛᱮᱦᱚᱸ ᱵᱟᱠᱚ ᱜᱟᱱᱚᱜ ᱠᱟᱱᱟ ᱾
ᱦᱩᱸ
ᱛᱟᱦᱚᱞᱮ ᱠᱷᱟᱱ ᱫᱚ ᱨᱟᱯᱟᱜ ᱦᱩᱭ ᱮᱱᱟ ᱾ ᱟᱨ ᱨᱟᱯᱟᱜ ᱠᱟᱛᱮ ᱚᱱᱟ ᱡᱚᱡᱚ ᱢᱮᱥᱟ ᱠᱟᱹᱴᱤᱡ ᱨᱤᱲᱫ ᱦᱩᱭᱱᱟ ᱵᱩᱡᱽ ᱫᱟ ᱵᱮᱱ ᱾
ᱦᱩᱸ
ᱟᱨ ᱡᱚᱢ ᱦᱩᱭᱱᱟ ᱱᱚᱜᱚᱭ ᱫᱟᱜ ᱢᱟᱲᱤ ᱠᱚ ᱟᱨ ᱱᱚᱜ ᱫᱩᱲᱩᱵ ᱵᱟᱲᱟ ᱦᱩᱭ ᱟᱠᱟᱱᱟ ᱾
ᱦᱩᱸ
ᱦᱩᱸ ᱦᱩᱸ ᱟᱨ ᱛᱟᱦᱮᱸ ᱠᱟᱱᱟ ᱦᱚᱞᱟᱱᱟᱜ ᱠᱟᱹᱴᱤᱡ ᱢᱩᱱᱜᱟᱹ ᱟᱲᱟᱜ ᱵᱷᱟᱹᱡᱤ ᱵᱩᱡᱽ ᱮᱫᱟᱢ,
ᱦᱮᱸ ᱦᱚᱞᱟᱱᱟᱜ ᱾
ᱦᱮᱸ ᱟᱹᱭᱩᱵ ᱵᱮᱲᱟ ᱫᱚ ᱢᱟᱱᱮ ᱪᱮᱫ ᱞᱤᱧ ᱞᱟᱹᱭᱟ ᱢᱟᱱᱮ ᱮᱠᱟᱱ ᱟᱹᱭᱩᱵ ᱵᱮᱲᱟ ᱡᱚᱢ ᱫᱚ ᱡᱟᱦᱟᱱᱟᱜ ᱩᱛᱩ ᱥᱟᱶ ᱜᱮ ᱢᱤᱫᱴᱟᱝ ᱥᱟᱠ ᱥᱚᱵᱽᱡᱤ ᱡᱚᱢ ᱫᱚᱨᱠᱟᱨ ᱠᱟᱱᱟ ᱥᱮ, ᱛᱚᱵᱮ ᱟᱫᱚ ᱦᱚᱞᱟ ᱫᱚ ᱥᱮᱨᱚᱠᱚᱢ ᱚᱱᱠᱟᱱᱟᱜ ᱟᱲᱟᱜ ᱠᱚᱫᱚ ᱵᱟᱝ ᱛᱟᱦᱮᱸ ᱠᱟᱱᱟ, ᱛᱚ ᱦᱚᱞᱟ ᱫᱚ ᱢᱩᱱᱜᱟᱹ ᱟᱲᱟᱜ ᱜᱮᱠᱚ ᱵᱷᱟᱹᱡᱤ ᱞᱮᱫ ᱛᱟᱞᱮᱭᱟ ᱾
ᱦᱩᱸ
ᱛᱚ ᱚᱱᱟᱜᱮ ᱥᱟᱨᱮᱡᱟᱜ ᱛᱟᱦᱮᱸ ᱠᱟᱱᱟ ᱚᱱᱟᱜᱮ ᱛᱮᱦᱮᱸᱧ ᱡᱚᱢ ᱠᱟᱜ ᱦᱩᱭᱩᱜ ᱠᱟᱱᱟ ᱪᱟᱜ ᱮᱢ ᱜᱤᱰᱤ ᱠᱟᱜᱼᱟ ᱾
ᱦᱳᱭ
ᱦᱩᱸ ᱦᱩᱸ ᱛᱟᱦᱚᱞᱮ ᱜᱚᱢᱠᱮ ᱠᱷᱚᱵᱚᱨ ᱠᱚ ᱞᱟᱹᱭ ᱵᱮᱱ ᱢᱟ᱾ ᱚᱱᱛᱮᱱᱟᱜ, ᱚᱠᱟ ᱞᱮᱠᱟ ᱵᱩᱜᱤ ᱵᱟᱹᱲᱤᱡ ᱠᱷᱚᱵᱚᱨ ᱠᱚ ᱾
ᱵᱩᱜᱤ ᱵᱟᱹᱲᱤᱡ ᱡᱚᱛᱚ ᱜᱮ ᱱᱟᱯᱟᱭ ᱜᱮᱭᱟ ᱠᱷᱚᱵᱚᱨ ᱠᱚᱫᱚ᱾
ᱦᱮᱸ ᱛᱟᱦᱚᱞᱮ ᱠᱷᱟᱱ ᱫᱚ ᱟᱵᱮᱱ ᱫᱚ ᱢᱟᱱᱮ-
ᱪᱮᱫ ᱞᱮᱠᱟᱱᱟ ᱡᱤᱱᱤᱥ ᱠᱚᱵᱤᱱ ᱠᱩᱥᱤᱭᱟᱜᱼᱟ ᱡᱟᱦᱟᱸ ᱫᱚ ᱢᱟᱱᱮ ᱡᱚᱢᱟᱜ ᱠᱚ ᱟᱹᱨᱠᱤ ᱾ ᱢᱟᱱᱮ ᱮᱴᱟᱜ ᱢᱟᱱᱮ ᱵᱟᱡᱟᱨ ᱨᱮᱱᱟᱜ ᱠᱚᱫᱚ ᱵᱟᱝ ᱮᱢᱱᱤ, ᱟᱹᱛᱩ ᱚᱲᱟᱜ ᱨᱮ ᱡᱟᱦᱟᱸ ᱥᱮᱸᱫᱽᱨᱟ ᱠᱟᱨᱠᱟ ᱠᱟᱛᱮ ᱡᱟᱦᱟᱸ ᱧᱟᱢᱚᱜᱼᱟ᱾
ᱠᱩᱥᱤ ᱫᱚ ᱢᱮᱱᱟᱜ ᱜᱮᱭᱟ ᱜᱩᱰᱩ ᱡᱤᱞ ᱠᱚ᱾ ᱟᱨ ᱢᱮᱱᱟᱜ, ᱦᱮᱸ ᱱᱮᱛᱟᱨ ᱫᱚ ᱡᱮᱢᱚᱱ ᱫᱟᱜ ᱡᱟᱹᱯᱩᱫ ᱫᱤᱱ ᱦᱟᱹᱠᱩ ᱠᱚ ᱦᱟᱹᱠᱩ, ᱠᱟᱴᱠᱚᱢ, ᱠᱩᱪᱞᱟᱹ ᱠᱚ᱾
ᱟᱪᱪᱷᱟ ᱠᱩᱪᱞᱟᱹ ᱨᱮᱱᱟᱜ ᱠᱟᱛᱷᱟ ᱵᱮᱱ ᱞᱟᱹᱭ ᱠᱮᱫᱟ ᱠᱩᱪᱞᱟᱹ ᱫᱚ ᱟᱵᱮᱱ ᱚᱠᱟ ᱞᱮᱠᱟ ᱠᱟᱛᱮᱜ ᱡᱚᱢ ᱥᱟᱱᱟ ᱵᱮᱱᱟ? ᱞᱟᱹᱭ ᱵᱮᱱ ᱥᱮ ᱥᱟᱹᱨᱤ ᱠᱟᱛᱷᱟ᱾
ᱠᱩᱪᱞᱟᱹ ᱫᱚ ᱟᱹᱞᱤᱧ ᱫᱚ ᱡᱚᱢ ᱥᱟᱱᱟ ᱞᱤᱧᱟ ᱳᱭ ᱡᱷᱟᱞ ᱡᱷᱟᱞ ᱟᱛᱮ ᱟᱹᱨᱠᱤ, ᱢᱤᱫᱴᱟᱱ ᱢᱟᱨᱮ ᱡᱚᱡᱚ ᱟᱛᱮ ᱡᱷᱟᱞ ᱡᱷᱟᱞ ᱞᱮᱴᱚ, ᱞᱮᱴᱚ ᱞᱮᱠᱟ ᱚᱱᱠᱟᱛᱮ ᱟᱹᱰᱤ
ᱟᱪᱪᱷᱟ ᱟᱪᱪᱷᱟ ᱦᱩᱸ ᱦᱩᱸ, ᱟᱨ ᱵᱟᱨᱩᱰᱟᱝ ᱠᱚ?
ᱵᱟᱹᱨᱩᱰᱟᱝ ᱠᱚᱛᱚ ᱦᱮᱸ ᱢᱟ ᱩᱱᱠᱩ ᱫᱟᱹᱞ ᱟᱛᱮ᱾ ᱯᱩᱨᱟᱹ ᱠᱚᱥᱟ ᱠᱚᱥᱟ ᱦᱮᱸ ᱾
ᱟᱪᱪᱷᱟ, ᱟᱪᱪᱷᱟ ᱡᱚᱛᱚ ᱜᱮ ᱛᱚᱵᱮ ᱱᱤᱛᱚᱜ ᱫᱚ ᱚᱲᱟᱜ ᱠᱚᱨᱮ ᱫᱚ ᱵᱮᱥ ᱵᱟᱲᱟ ᱜᱮᱛᱚ ᱵᱟᱝ?
ᱦᱳᱭ ᱵᱮᱥ ᱵᱷᱲᱟ ᱜᱮ᱾
ᱦᱮᱸ ᱦᱩᱸ ᱦᱩᱸ ᱛᱚ ᱟᱵᱚ ᱥᱟᱱᱛᱟᱲ ᱥᱟᱶᱛᱟ ᱨᱮ ᱢᱤᱫᱴᱟᱝ ᱠᱟᱛᱷᱟ ᱞᱤᱧ ᱞᱟᱹᱭ ᱮᱫᱟ?
ᱦᱳ ᱞᱟᱹᱭᱵᱤᱱ?
ᱦᱩᱸ ᱟᱵᱚ ᱥᱟᱱᱛᱟᱲ ᱥᱟᱶᱛᱟ ᱨᱮ ᱱᱚᱜ ᱚᱭ ᱡᱮ ᱫᱤᱱ ᱫᱤᱱ ᱛᱮ ᱥᱤᱠᱷᱱᱟᱹᱛ ᱠᱚ ᱠᱚᱢ ᱪᱟᱞᱟᱜ ᱠᱟᱱᱟ᱾ ᱦᱮᱸ ᱱᱚᱣᱟ ᱤᱫᱤ ᱠᱟᱛᱮᱜ ᱟᱵᱮᱱᱟᱜ ᱪᱮᱫ ᱞᱟᱹᱭ ᱛᱟᱵᱮᱱ, ᱞᱟᱹᱭ ᱵᱮᱱ ᱥᱮ, ᱪᱮᱫᱠᱟ ᱵᱮᱱ ᱞᱟᱹᱭ ᱦᱚᱮ ᱟᱢ? ᱟᱵᱮᱱ ᱛᱚ ᱵᱟᱝ ᱟᱵᱮᱱ ᱟᱯᱮ ᱚᱱᱟ ᱠᱚᱨᱮ ᱦᱚᱲ ᱠᱚ ᱪᱮ ᱠᱟ ᱵᱮᱱ ᱵᱩᱡ ᱟᱠᱟᱫ ᱠᱚᱣᱟ ᱱᱚᱣᱟ ᱠᱚ ᱤᱫᱤ ᱠᱟᱛᱮ?
ᱟᱹᱞᱤᱧᱟᱜ ᱚᱱᱛᱮ ᱫᱚ ᱥᱮᱨᱚᱠᱚᱢ ᱫᱚ ᱩᱱᱟᱹᱜ ᱫᱚ, ᱵᱟᱠᱚ ᱥᱤᱠᱷᱱᱟᱹᱛ ᱜᱮᱭᱟ ᱥᱮ ᱵᱟᱠᱚ ᱯᱟᱲᱦᱟᱜᱼᱟ᱾ ᱚᱝᱠᱟ ᱵᱟᱠᱚ ᱯᱟᱲᱦᱟᱜᱼᱟ᱾ ᱚᱞᱚᱜ ᱯᱟᱲᱦᱟᱜ ᱫᱚ᱾
ᱦᱮᱸ ᱦᱮᱸ ᱛᱚᱵᱮ ᱟᱵᱮᱱᱟᱜ ᱞᱟᱹᱭ ᱫᱚ ᱪᱮᱫ? ᱠᱟᱱᱟ ᱡᱮ, ᱢᱟᱱᱮ ᱩᱱᱠᱩ ᱯᱟᱲᱦᱟᱜ ᱞᱟᱠ ᱞᱟᱹᱠ ᱠᱟᱱᱟ ᱥᱮ ᱵᱟᱝ?
ᱦᱮᱸ ᱞᱟᱹᱠᱛᱤ ᱫᱚ ᱞᱟᱹᱠᱛᱤ ᱠᱟᱱ ᱜᱮᱭᱟ, ᱚᱞᱚᱜ ᱯᱟᱲᱦᱟᱜ ᱵᱟᱢ ᱵᱟᱲᱟᱭ ᱢᱟ ᱱᱮᱛᱟᱨᱟᱜ ᱰᱤᱡᱤᱴᱟᱞ ᱡᱩᱜᱽ ᱨᱮᱫᱚ᱾ ᱚᱞᱚᱜ ᱯᱟᱲᱦᱟᱜ ᱵᱟᱢ ᱵᱟᱲᱟᱭ ᱢᱟ ᱡᱟᱦᱟᱱᱟᱜ ᱯᱚᱨ ᱛᱚ ᱚᱥᱩᱵᱤᱫᱟ ᱠᱚ ᱦᱩᱭᱩᱜᱼᱟ᱾
ᱟᱪᱪᱷᱟ ᱚᱱᱟ ᱰᱤᱡᱤᱴᱟᱞ ᱡᱩᱜᱽ ᱵᱮᱱ ᱞᱟᱹᱭ ᱠᱮᱫᱟ ᱦᱮᱸᱥᱮ ᱜᱚᱞᱯᱷᱚ ᱜᱚᱞᱯᱷᱚ ᱛᱮ ᱢᱤᱴᱟᱝ ᱜᱚᱞᱯᱷᱚ ᱞᱤᱧ ᱞᱟᱹᱭ ᱮᱫᱟ ᱦᱮᱸ ᱜᱚᱞᱯᱷᱚ ᱫᱚ ᱦᱩᱭᱩᱜ ᱠᱟᱱᱟ᱾ ᱱᱚᱝᱠᱟ ᱟᱨ ᱚᱠᱚᱭ ᱠᱚ ᱚᱠᱚᱭ ᱠᱚ ᱢᱮᱱᱟᱜ ᱠᱚᱣᱟ ᱜᱚᱝᱠᱮ ᱫᱚᱢᱮ ᱠᱚ ᱛᱷᱩᱭᱮᱫ ᱫᱚ᱾
ᱦᱩᱸᱸᱸ
ᱠᱟᱹᱴᱤᱡ ᱢᱤᱫ ᱫᱷᱟᱣ ᱨᱮ ᱥᱟᱦᱟᱜ ᱵᱮᱱ
ᱟᱪᱪᱷᱟ ᱟᱪᱪᱷᱟ ᱥᱟᱦᱟ ᱠᱟᱱᱟᱞᱤᱧ ᱞᱟᱹᱭ ᱵᱤᱱ?
ᱩᱸ ᱜᱚᱞᱯᱚ ᱫᱚ ᱱᱚᱝ ᱠᱟᱭᱱᱟ ᱱᱮᱛᱟᱨ ᱢᱟ ᱰᱤᱡᱤᱴᱮᱞ ᱡᱩᱜᱽ ᱠᱟᱛᱷᱟ ᱵᱮᱱ ᱞᱟᱹᱭ ᱠᱮᱫᱟ ᱦᱮᱸ ᱥᱮ᱾
ᱦᱩᱸ
ᱱᱮᱛᱟᱨ ᱰᱤᱡᱤᱴᱮᱞ ᱡᱩᱜᱽ ᱨᱮ ᱧᱮᱞ ᱦᱩᱭᱱᱟ᱾ ᱞᱟᱸᱫᱟ ᱨᱮᱱᱟᱜ ᱠᱟᱛᱷᱟ ᱜᱮ ᱠᱟᱱᱟ᱾ ᱦᱮᱸ ᱟᱨ ᱵᱟᱠᱷᱟᱱ ᱫᱚ ᱫᱩᱠ ᱨᱮᱱᱟᱜ ᱠᱟᱛᱷᱟ ᱦᱚᱸ ᱠᱟᱱ ᱜᱮᱭᱟ᱾ ᱢᱤᱫᱴᱮᱱ ᱵᱟᱹᱵᱩ ᱜᱤᱫᱽᱨᱟᱹ ᱵᱩᱡ ᱫᱟ ᱵᱮᱱ ᱥᱮ
ᱦᱩᱸ
ᱱᱟᱣᱟ ᱱᱟᱣᱟ ᱯᱷᱩᱱ ᱠᱚ ᱦᱟᱛᱟᱣ ᱟᱠᱟᱫᱮᱭᱟ ᱦᱩᱸ ᱟᱫᱚ ᱯᱷᱩᱱ ᱠᱚ ᱦᱟᱛ ᱦᱟᱛᱟᱣ ᱠᱟᱫᱮᱭᱟ ᱛᱟᱨᱯᱚᱨᱮ ᱟᱫᱚ, ᱩᱱᱤ ᱠᱤᱪᱷᱩ ᱫᱤᱱ ᱯᱚᱨ ᱩᱱᱤ ᱵᱟᱹᱵᱩ ᱜᱤᱫᱽᱨᱟᱹ ᱵᱟᱹᱦᱩᱭ ᱟᱹᱜᱩ ᱠᱮᱫᱮᱭᱟ ᱴᱷᱤᱠ ᱟᱪᱷᱮ
ᱦᱮᱸ
ᱦᱮᱸ ᱵᱟᱦᱩ ᱟᱹᱜᱩ ᱠᱮᱫᱮᱭᱟ ᱟᱨ ᱩᱱᱤ, ᱵᱟᱯᱩ ᱜᱤᱫᱽᱨᱟᱹ ᱨᱮᱱ ᱟᱜ ᱵᱟᱵᱟ ᱫᱚᱭ ᱞᱟᱹᱭ ᱭᱮᱫᱟ ᱦᱮᱸ ᱥᱮ
ᱵᱟᱹᱵᱩ ᱜᱤᱫᱨᱟᱹ ᱨᱮᱱ ᱟᱡ ᱵᱟᱵᱟ ᱞᱟᱹᱭᱟ ᱟᱭᱟ ᱟᱞᱮ ᱴᱷᱮᱱ ᱞᱟ. ᱭ ᱫᱟᱭ ᱟᱫᱚ ᱪᱮᱫ ᱮᱢ ᱞᱟᱹᱭᱟ ᱵᱟᱹᱵᱩ ᱞᱟᱹᱭᱫᱟᱭ ᱚᱱᱞᱟᱭᱤᱱ ᱠᱤᱞᱟᱥ ᱤᱧ ᱠᱚᱨᱟᱣᱟ ᱯᱷᱳᱱ ᱤᱢᱟᱹᱧ ᱢᱮ ᱞᱟᱹᱭᱮᱫᱟ ᱚᱠᱟᱞ ᱞᱮᱠᱟ ᱪᱚ ᱚᱱᱟ ᱜᱷᱟᱥᱟᱣ ᱯᱷᱩᱱ ᱤᱧ ᱦᱟᱛᱟᱣ ᱠᱮᱫᱮᱭᱟᱮ ᱜᱷᱟᱥᱟᱣ ᱜᱷᱟᱥᱟᱣ ᱛᱮ ᱵᱟᱹᱦᱩ ᱜᱮ ᱜᱷᱟᱥᱟᱣ ᱟᱹᱜᱩ ᱠᱮᱫᱮᱭᱟ ᱵᱩᱡ ᱫᱟᱢ
ᱦᱳᱭ
ᱟᱫᱚ ᱵᱮᱱ ᱞᱟᱸᱫᱟᱭᱟ ᱥᱮ ᱵᱟᱵᱮᱱ ᱞᱟᱸᱫᱟᱭᱟ, ᱱᱚᱣᱟ ᱠᱟᱛᱷᱟ ᱨᱮᱫᱚ ᱞᱟᱹᱭ ᱵᱮᱱ ᱥᱮ ᱢᱟ ᱦᱮᱸ
ᱠᱟᱛᱷᱟ ᱠᱟᱱ ᱜᱮᱭᱟ ᱟᱫᱚ
ᱞᱟᱹᱭ ᱫᱟᱭ ᱞᱟᱹᱭ ᱮᱫᱭ ᱥᱚᱵ ᱥᱚᱢᱚᱭ ᱦᱚᱴᱚᱨ ᱦᱚᱴᱚᱨ ᱥᱚᱵ ᱥᱚᱢᱚᱭ ᱦᱚᱴᱚᱨ ᱮᱜ ᱜᱮᱭᱟ ᱦᱚᱴᱳ ᱨᱮᱜ ᱜᱮᱭᱟ ᱞᱮᱫᱟ ᱜᱟᱫᱩᱡ ᱮ ᱜᱟᱩᱫᱡ ᱜᱟᱫᱩᱡ ᱵᱟᱹᱦᱩ ᱜᱮ ᱜᱟᱫᱩᱡ ᱟᱜᱩ ᱠᱮᱫᱮᱭᱟ᱾ ᱦᱩᱸ ᱦᱩᱸ ᱚᱱᱮ ᱚᱝᱠᱟ ᱜᱮ ᱵᱮᱯᱟᱨ᱾
ᱦᱮᱸ ᱱᱮᱛᱟᱨ ᱟᱜ ᱡᱩᱜᱽ ᱢᱟᱛᱚ ᱚᱱᱠᱟᱱᱟᱜ ᱡᱩᱜᱽ ᱠᱟᱱ ᱜᱮᱭᱟ᱾
ᱦᱮᱸ ᱞᱮᱭ ᱫᱟᱭ ᱞᱟᱹᱭᱫᱟᱭ ᱤᱧ ᱢᱟᱧ ᱢᱮᱛᱟᱭ ᱛᱟᱦᱮᱸᱫ ᱵᱟᱹᱵᱩ ᱠᱚᱞᱮᱡ ᱮᱢ ᱪᱟᱞᱟᱜ ᱠᱟᱱᱟ ᱠᱚᱞᱮᱡ ᱨᱮᱱᱟᱜ ᱠᱚ ᱥᱟᱵ ᱢᱮ᱾ ᱚᱱᱮ ᱞᱮᱡᱽ ᱛᱮ ᱫᱚ ᱟᱞᱚᱢ ᱥᱟᱵᱟ ᱦᱮᱸ᱾ ᱢᱮᱱᱠᱷᱟᱱ ᱩᱱᱤ ᱫᱚᱭ ᱞᱟᱹᱭ ᱫᱟ ᱟᱡ ᱵᱟᱵᱟᱭ ᱞᱟᱹᱭ ᱞᱮᱫᱟᱭ ᱩᱱᱤ ᱫᱚ᱾ ᱠᱚ ᱨᱮᱱᱟᱜ ᱠᱚ ᱛᱮᱫ ᱫᱚ ᱵᱟᱭ ᱥᱟᱵ ᱞᱮᱫᱟ ᱠᱚ ᱛᱮ ᱠᱚᱞᱚᱢ ᱫᱚ ᱵᱟᱭ ᱥᱟᱵ ᱞᱮᱫᱟ ᱞᱮᱡ ᱛᱮ ᱩᱱᱤ ᱫᱚ ᱞᱮᱡᱟ ᱛᱮᱫ ᱮ ᱥᱟᱵ ᱠᱮᱫᱟ᱾ ᱵᱟᱹᱦᱩᱭ ᱟᱹᱜᱩ ᱠᱮᱫᱮᱭᱟ ᱪᱩᱯᱤ ᱞᱟᱜᱟᱣ ᱡᱚ ᱚᱱᱟ ᱛᱟᱭᱚᱢ ᱨᱮ ᱵᱩ ᱠᱮᱫᱟᱵᱮᱱ᱾ ᱦᱮᱸ᱾ ᱛᱚᱵᱮ ᱟᱨ ᱞᱟᱹᱭ ᱵᱮᱱ ᱟᱵᱮᱱ ᱦᱚᱸᱼᱼ ᱠᱷᱚᱵᱚᱨ ᱠᱚᱢᱟᱼᱼ ᱢᱤᱫ ᱵᱟᱨᱭᱟ᱾
ᱟᱨ ᱠᱷᱚᱵᱚᱨ ᱠᱚᱫᱚ ᱪᱮᱫ ᱞᱤᱧ ᱞᱮᱹᱭᱟ᱾
ᱦᱩᱸ᱾ ᱞᱟᱹᱭᱵᱮᱱ ᱜᱚᱝᱠᱮ ᱢᱟᱱᱮᱼᱼ ᱡᱟᱦᱟᱸ ᱚᱱᱠᱟᱱᱟᱜ ᱢᱟᱱᱮ ᱥᱮᱨᱚᱠᱚᱢ ᱢᱤᱫᱴᱟᱝ ᱜᱷᱚᱴᱚᱱ ᱠᱚ ᱜᱷᱚᱴᱟᱣ ᱠᱟᱱᱟ ᱟᱯᱮ ᱚᱱᱟ ᱠᱚᱨᱮᱫ᱾ ᱡᱟᱦᱟᱸ ᱫᱚ ᱞᱟᱸᱫᱟ ᱡᱚᱝ ᱞᱮᱠᱟᱱᱟᱜ ᱦᱚᱜ ᱱᱚᱝᱠᱟᱱᱟᱜ ᱟᱨ ᱪᱮᱫ᱾
ᱞᱟᱸᱫᱟ ᱡᱚᱝ ᱞᱮᱠᱟᱱᱟᱜ ᱫᱚ ᱥᱮᱨᱚᱠᱚᱢ ᱫᱚ ᱜᱷᱚᱴᱚᱱᱟ ᱫᱚ ᱵᱟᱭ ᱜᱷᱚᱴᱟᱣ ᱠᱟᱱᱟ ᱟᱫᱚ ᱚᱱᱟ ᱫᱚ᱾ ᱦᱚᱲᱟᱜ ᱫᱤᱠ ᱫᱤᱭᱮ ᱞᱟᱹᱭ ᱵᱷᱟᱜᱮᱭᱟ ᱥᱮ ᱵᱟᱝ ᱵᱷᱟᱜᱮᱭᱟ᱾
ᱟᱫᱚ ᱟᱫᱚ ᱯᱟᱨᱼᱼ ᱚᱱᱟ ᱫᱚ ᱵᱟᱝ ᱢᱟᱱᱮ ᱚᱱᱟ ᱫᱚ ᱯᱟᱨᱥᱚᱱᱟᱞ ᱫᱚ ᱟᱞᱟᱝ ᱫᱚ ᱵᱟᱞᱟᱝ ᱪᱟᱞᱟᱜ ᱠᱟᱱᱟ ᱜᱚᱝᱠᱮ ᱟᱞᱟᱝ ᱫᱚ ᱟᱞᱟᱝ ᱞᱮᱠᱟ ᱞᱟᱝ, ᱜᱚᱞᱯᱷᱚᱭᱮᱫᱟ ᱛᱩᱱᱠᱷᱤ ᱛᱚᱞᱟᱥ ᱫᱟᱞᱟᱝ ᱟᱨ ᱪᱮᱫ ᱱᱚᱣᱟ ᱟᱵᱚ ᱥᱟᱱᱛᱟᱲ ᱥᱟᱶᱛᱟ ᱚᱠᱟᱞᱮ ᱞᱮᱠᱟᱛᱮ ᱪᱤᱠᱟᱹᱜ᱾ ᱵᱟᱝ ᱪᱤᱠᱟᱹᱜ ᱠᱟᱱᱟ ᱦᱚᱲᱟᱜ ᱛᱚ ᱡᱚᱛᱚ ᱦᱚᱲ ᱜᱮ ᱡᱟᱦᱟᱸ ᱪᱤᱠᱟᱹ ᱦᱚᱪᱚ ᱦᱚᱲᱟᱜ ᱫᱚ ᱟᱞᱟᱝ ᱫᱚ ᱟᱞᱟᱝ ᱥᱟᱶᱼᱼ ᱦᱟᱱᱟ ᱱᱤᱭᱟᱹ ᱠᱟᱹᱴᱤᱡ ᱞᱟᱝ ᱛᱩᱱᱠᱷᱤ ᱛᱚᱞᱟᱥ ᱮᱫᱟ ᱟᱵᱚ ᱥᱟᱱᱛᱟᱲ ᱥᱟᱶᱛᱟ ᱨᱮ᱾ ᱚᱠᱟᱞᱮᱠᱟ ᱪᱟᱞᱟᱜ ᱠᱟᱱᱟ ᱵᱟᱝ ᱪᱟᱞᱟᱜ ᱠᱟᱱᱟ ᱱᱮᱜᱼᱮ ᱱᱤᱭᱟᱹ ᱠᱟᱛᱷᱟ ᱟᱨᱠᱤ᱾ ᱟᱪᱪᱷᱟ ᱟᱯᱮ ᱚᱱᱟ ᱠᱚᱨᱮ ᱵᱷᱟᱸᱰᱟᱱ ᱨᱮᱼᱼ
ᱦᱩᱸ᱾
ᱵᱷᱟᱸᱰᱟᱱ ᱵᱷᱟᱸᱰᱟᱱ ᱨᱮ ᱛᱚᱵᱮ ᱵᱤᱱᱛᱤ ᱠᱚᱫᱚ ᱠᱚ ᱵᱤᱱᱛᱤᱭᱟ ᱥᱮ ᱵᱟᱝ?
ᱮᱸ ᱵᱤᱱᱛᱤᱤ ᱫᱚᱠᱚ ᱵᱤᱱᱛᱤᱤᱭᱟ ᱟᱫᱚᱱᱮᱼᱼ ᱛᱚ ᱧᱮᱞᱚᱜ ᱠᱟᱱᱟ ᱢᱤᱫ ᱵᱟᱨ ᱡᱟᱭᱜᱟ ᱨᱮ. ᱧ ᱧᱮᱞ ᱠᱮᱫᱟ ᱚᱱᱟ ᱠᱚᱨᱮ ᱫᱚ ᱡᱮᱢᱚᱱ ᱵᱤᱱᱛᱤ ᱵᱟᱠᱷᱮᱲ ᱠᱚ, ᱩᱱᱠᱩ ᱜᱩᱨᱩ ᱵᱟᱵᱟ ᱠᱚᱠᱚ ᱟᱹᱜᱩ ᱵᱟᱲᱟ ᱠᱚᱣᱟ ᱟᱫᱚ ᱯᱨᱟᱭ ᱡᱟᱭᱜᱟ ᱨᱮᱜᱮ ᱧᱮᱞᱚᱜ ᱠᱟᱱᱟᱼᱼ ᱡᱮ ᱵᱟᱝᱠᱚ ᱟᱹᱜᱩ ᱠᱚᱣᱟ ᱢᱟᱱᱮ ᱵᱷᱟᱸᱰᱟᱱ ᱠᱟᱹᱢᱤ ᱪᱟᱞᱟᱣ ᱞᱮᱠᱟ ᱠᱚ᱾ ᱛᱟ. ᱵ ᱜᱤᱰᱤ ᱠᱟᱜ ᱠᱟᱱᱟ᱾ ᱢᱟᱱᱮ ᱩᱱᱟᱹᱜ ᱡᱮ ᱵᱤᱱᱛᱤ ᱵᱟᱠᱷᱲ ᱟᱛᱮᱜ ᱠᱟᱹᱴᱤᱡ ᱯᱟᱼᱼ ᱯᱟᱨᱚᱢ ᱦᱩᱭᱩᱜᱼᱟ ᱠᱟᱹᱢᱤ ᱠᱚ ᱦᱮᱸᱥᱮ ᱚᱱᱠᱟ ᱫᱚ ᱩᱱᱟᱹᱜ ᱫᱚ ᱵᱟᱭ ᱧᱮᱞᱚᱜ ᱠᱟᱱᱟ᱾
ᱦᱚ ᱟᱞᱮ ᱥᱮᱫ ᱢᱟ ᱜᱚᱝᱠᱮ ᱵᱷᱟᱸᱰᱟᱱ ᱨᱮ ᱵᱤᱱᱛᱤᱼᱼ ᱱᱚᱣᱟ ᱫᱚ ᱞᱟᱜᱟᱜ ᱜᱮᱭᱟ ᱵᱤᱱᱛᱤ ᱵᱟᱝᱠᱷᱟᱱ ᱫᱚ ᱢᱟᱱᱮ ᱩᱱᱤ ᱵᱤᱱᱛᱤ ᱡᱟᱦᱟᱸᱭ ᱵᱤᱱᱛ ᱥᱮ ᱩᱱᱤ ᱫᱚ ᱡᱷᱚᱛᱚ ᱠᱤᱪᱷᱩᱭ ᱞᱟᱹᱭᱟ᱾ ᱟᱸᱡᱚᱢ ᱫᱚᱨᱠᱟᱨ ᱠᱟᱱᱟ ᱱᱚᱣᱟ ᱠᱚ ᱵᱟᱹᱭ ᱵᱟᱹᱭᱛᱮ ᱟᱵᱚ ᱥᱟᱱᱛᱟᱲ ᱥᱟᱶᱛᱟ ᱠᱷᱚᱱᱟᱜᱼᱼ ᱟ. ᱫᱽ ᱪᱟᱞᱟᱜ ᱠᱟᱱᱟ ᱱᱚᱣᱟ ᱠᱚ ᱟᱵᱚᱜᱮ ᱫᱚᱦᱚᱭ ᱦᱩᱭᱩᱜ ᱛᱟᱵᱚᱱᱟ ᱦᱮᱸ ᱥᱮ ᱦᱮᱸ᱾ ᱟᱪᱪᱷᱟ ᱦᱩᱸ᱾ ᱟᱨ ᱛᱚᱵᱮ ᱟᱯᱮᱥᱮᱫ ᱡᱟᱦᱟᱸ ᱵᱟᱯᱞᱟ ᱠᱚ, ᱦᱮ ᱥᱮ, ᱵᱟᱯᱞᱟ ᱨᱮᱫᱚ ᱱᱮᱛᱟᱨ ᱫᱚ ᱪᱮᱫ ᱞᱮᱠᱟ ᱢᱟᱱᱮ ᱵᱤᱥᱤ ᱟᱯᱮ ᱥᱮᱫ ᱪᱮᱫ ᱞᱮᱠᱟᱠᱟ ᱦᱩᱭᱩᱜ ᱠᱟᱱᱟ ᱟᱞᱮᱥᱮᱫ ᱢᱟ ᱡᱟᱹᱥᱛᱤ ᱱᱮᱛᱟᱨ ᱢᱟ ᱟᱸᱜᱤᱨ ᱠᱟᱛᱮᱼᱼ ᱠᱚ ᱟᱹᱜᱩᱭᱟ ᱠᱚ᱾
ᱚᱱᱟ ᱢᱟᱛᱚ ᱜᱚᱴᱟ ᱜᱮᱠᱚ ᱟᱜᱤᱨᱚᱜ ᱠᱟᱱᱟ ᱟᱞᱮᱼᱼ ᱟᱞᱮ ᱥᱮᱜ ᱚᱱᱠᱟᱜᱮ ᱵᱟᱯᱞᱟ ᱠᱚᱫᱚ ᱯᱨᱟᱭ ᱜᱮ ᱚᱱᱠᱟ ᱵᱟᱝ ᱦᱩᱭ ᱵᱟᱲᱟᱜ ᱠᱟᱱᱟ ᱢᱟᱱᱮᱼᱼ ᱢᱟᱱᱮ ᱚᱱᱠᱟ ᱵᱷᱟᱥᱟ ᱚᱲᱟᱜ ᱠᱚᱜᱮ ᱦᱩᱭᱩᱜ ᱠᱟᱱᱟ ᱟᱱᱮ ᱟᱸᱜᱤᱨ ᱛᱮᱜᱮ ᱢᱟ ᱡᱷᱚᱛᱚ ᱠᱚ ᱵᱟᱯᱞᱟᱜ ᱠᱟᱱ᱾
ᱟᱪᱪᱷᱟ ᱟᱪᱷ᱾
ᱱᱮᱛᱟᱨ ᱫᱚ ᱚᱱᱮ ᱫᱩᱞᱟᱹᱲ ᱡᱩᱜ ᱠᱟᱱᱟ ᱛᱚ ᱫᱩᱞᱟᱹᱲ ᱛᱮᱠᱚ ᱫᱩᱞᱟᱹᱲ ᱫᱟ ᱟᱨ ᱟᱸᱜᱤᱨ ᱟᱹᱜᱩ ᱡᱚᱝ ᱠᱟᱱᱟ ᱠᱚ᱾ ᱢᱟᱱᱮ ᱢᱟᱱᱮ ᱚᱲᱟᱜ ᱦᱚᱲ ᱫᱚ ᱯᱟᱸᱡᱟ ᱫᱚ ᱵᱟᱝ ᱦᱩᱭᱩᱜ ᱠᱟᱱ ᱛᱟᱠᱚᱣᱟ᱾
ᱦᱮᱸ ᱱᱮᱛᱟᱨ ᱫᱚ ᱪᱮᱫ ᱵᱮᱱ ᱞᱟᱹᱭᱟ ᱢᱟᱱᱮ ᱟᱵᱮᱱ ᱫᱚ ᱵᱩᱡ ᱦᱚᱸ ᱵᱟᱵᱮᱱ ᱵᱩᱡ ᱫᱟᱲᱮᱭᱟᱭᱟ ᱡᱮ ᱡᱮ ᱱᱩᱭ ᱜᱤᱫᱽᱨᱟᱹᱭ ᱱᱚᱝᱠᱟᱣ ᱠᱟᱫᱟ ᱢᱟᱱᱮ ᱠᱟᱨᱚᱱ ᱚᱱᱠᱟ ᱡᱷᱚᱛᱚ ᱠᱤᱪᱷᱩ ᱜᱮ ᱯᱷᱳᱱ ᱛᱮ ᱦᱩᱭᱩᱜ ᱠᱟᱱᱟ ᱥᱮ᱾ ᱦᱩᱸ ᱯᱷᱳᱱ ᱨᱮᱠᱚ ᱧᱟᱯᱟᱢᱚᱜ ᱠᱟᱱᱟ ᱟᱨ ᱚᱸᱰᱮ ᱠᱷᱚᱱᱟᱜ ᱜᱮᱠᱚ ᱟᱸᱜᱤᱨᱚᱜ ᱠᱟᱱᱟ ᱛᱟᱦᱚᱞᱮ ᱠᱷᱟᱱ ᱫᱚ ᱟᱫᱚ ᱦᱟᱱᱮ ᱫᱩᱣᱟᱹᱨ ᱵᱟᱯᱞᱟ ᱪᱟᱞᱟᱣ ᱫᱚ ᱚᱱᱟ ᱵᱟᱹᱨᱭᱟᱹᱛ ᱟᱛᱮ ᱛᱮᱫᱚ ᱵᱟᱝ ᱦᱩᱭᱩᱜ ᱠᱟᱱᱟ ᱚᱱᱟ ᱠᱚᱫᱚ᱾ ᱦᱩᱸ ᱦᱩᱸ᱾
ᱚᱱᱟᱨᱮ ᱡᱟᱦᱟᱸ ᱠᱟᱹᱴᱤᱡ ᱨᱟᱹᱥᱠᱟᱹ ᱧᱟᱢᱚᱜᱼᱟ ᱡᱮ ᱠᱚ ᱵᱟᱯᱞᱟ ᱠᱚ ᱪᱮᱫ ᱞᱮᱠᱟ, ᱚᱱᱟ ᱠᱚᱫᱚ ᱟᱫᱚ ᱵᱟᱭ ᱧᱮᱞᱚᱜ ᱠᱟᱱᱟ᱾
ᱦᱮᱸ ᱚᱱᱟ ᱠᱚᱦᱚᱸ ᱨᱟᱹᱥᱠᱟᱹ ᱦᱚᱸ ᱛᱟᱯᱚᱨᱮ ᱚᱸᱰᱮᱱᱟᱜ ᱡᱟᱦᱟᱸᱴᱮᱱ ᱫᱩᱣᱟᱹᱨ ᱵᱟᱯᱞᱟ ᱨᱮᱱᱟᱜ ᱡᱟᱦᱟᱸ ᱴᱮᱱ ᱟᱹᱨᱤ-ᱪᱟᱹᱞᱤ ᱦᱚᱸᱜ-ᱚᱱᱟ ᱠᱚᱦᱚᱸ ᱟᱫᱚ ᱵᱟᱹᱭ ᱵᱟᱹᱭᱛᱮ ᱢᱟᱱᱮ ᱡᱠᱷᱚᱱ ᱵᱟᱝ ᱦᱩᱭᱩᱜ ᱠᱟᱱᱟᱩᱣᱟᱹᱨ ᱵᱟᱞᱟ ᱛᱟᱞᱦᱮ ᱢᱟᱱᱮ ᱵᱟᱹᱭ ᱵᱟᱹᱭᱛᱮ ᱟᱹᱨᱤ-ᱪᱟᱞᱤ ᱦᱤᱲᱤᱧ ᱤᱫᱜ ᱜᱮᱭᱟ ᱟᱨ ᱦᱤᱲᱤᱧ ᱞᱮᱱ ᱟᱨ ᱦᱤᱲᱧ ᱞᱮᱱᱠᱷᱟᱱ ᱜᱮᱥᱮ ᱱᱚᱣᱟ ᱠᱚᱫᱚ ᱵᱟᱹᱭ ᱵᱟᱹᱭᱛᱮ ᱟᱫᱽ ᱪᱟᱞᱟᱼᱟ ᱟᱵᱚ ᱥᱟᱱᱛᱟᱲ ᱥᱟᱶᱛᱟ ᱠᱷᱚᱱᱟᱜ
ᱦᱳᱭ᱾
ᱦᱩᱸ᱾ ᱟᱪᱪᱷᱟ ᱟᱸᱜᱤᱨ ᱠᱟᱛᱮ ᱟᱸᱜᱤᱨ ᱠᱟᱛᱮ ᱟᱹᱜᱩ ᱠᱟᱛᱮ ᱨᱮᱦᱚᱸ ᱛᱚ ᱡᱮᱚᱱ ᱱᱤᱝᱠᱟᱹ ᱫᱚ ᱟᱹᱛᱩ ᱨᱮ ᱩᱸ ᱢᱮᱱᱟᱜ ᱵᱮᱱᱟ ᱦᱮᱸ ᱥᱮ ᱾ ᱟᱵᱨᱱ ᱨᱮᱱ ᱦᱚᱭᱛᱳ ᱠᱟᱠᱟ ᱛᱟᱠᱚ ᱠᱤᱝᱵᱟ ᱵᱷᱟᱭᱯᱳ ᱛᱟᱠᱚ ᱥᱚᱢ ᱥᱟᱹᱜᱟᱹᱭ ᱛᱮ ᱟᱨ ᱪᱮᱫ᱾
ᱦᱮᱸ᱾
ᱦᱮᱸ ᱛᱟᱦᱞᱮ ᱩᱱᱠᱩᱣᱟᱜ ᱵᱟᱯᱞᱟ ᱡᱚᱠᱷᱚᱱ ᱦᱩᱭᱩᱜᱼᱟ᱾ ᱩᱱ ᱡᱚᱠᱷᱚᱱ ᱟᱵᱮᱱ ᱫᱚ ᱚᱱᱟ ᱵᱟᱞᱟ ᱫᱚᱚᱱ ᱫᱚᱵᱮᱱ ᱪᱟᱞᱟᱜ ᱜᱮᱭᱟ᱾
ᱦᱳᱭ ᱦᱳᱭ ᱵᱟᱞᱟᱫᱢ ᱫᱚ ᱪᱟᱞᱟᱣ ᱦᱩᱭᱩᱜᱼᱟ᱾
ᱟᱪᱪᱷᱟ ᱯᱟᱞᱟᱫᱚᱱ ᱨᱮ ᱛᱚᱵᱮ ᱪᱟᱞᱟᱣ ᱠᱟᱱᱟ ᱵᱮᱱ, ᱛᱚᱵᱮ ᱥᱮᱨᱮᱧ ᱠᱚ ᱢᱟᱥᱮ ᱢᱮᱜᱴᱟᱱ ᱵᱮᱱ ᱵᱟᱲᱭᱟ ᱪᱮᱜᱠᱟ ᱠᱚ ᱥᱮᱨᱮᱧᱟ᱾
ᱩᱸ ᱥᱮᱨᱮᱧ ᱠᱚᱫᱚ ᱦᱟᱸᱜ ᱵᱟᱹᱞᱤᱧ ᱵᱟᱲᱟᱭᱟ ᱟᱹᱞᱤᱧ ᱫᱚ ᱦᱮᱸ ᱟᱸᱡᱚᱢ ᱵᱟᱲᱟᱣ ᱛᱟᱦᱞᱮ ᱟᱫᱚ ᱩᱭᱦᱟᱹᱨ ᱫᱚ ᱵᱟᱹᱱᱩᱜᱼᱟ ᱡᱮ ᱩᱱᱟᱹᱜ ᱫᱚ᱾
ᱡᱩᱫᱤ ᱵᱮᱱ ᱫᱤᱥᱟᱹᱭᱮᱫ ᱠᱷᱟᱱ ᱢᱚᱪᱟ ᱠᱟᱛᱷᱟ ᱛᱮ ᱵᱟᱨ ᱞᱟᱭᱤᱱ ᱜᱟᱱ ᱠᱟᱹᱴᱤᱡ ᱵᱮᱱ ᱞᱟᱹᱭ ᱜᱚᱫ ᱠᱟᱜ ᱠᱮᱭᱟ ᱢᱟᱱᱮ ᱚᱠᱟ ᱞᱮᱠᱟᱹᱴᱤᱡ ᱥᱮᱨᱮᱧ ᱠᱚ᱾
ᱚ᱾ ᱟᱹᱞᱤᱧ ᱫᱚ ᱦᱟᱸᱟᱸᱜ ᱵᱟᱹᱞᱤᱧ ᱫᱤᱥᱟᱹᱭᱮᱫᱟ ᱛᱚ ᱟᱹᱵᱤᱱᱜ ᱡᱩᱫᱤ ᱵᱤᱱ ᱫᱤᱥᱟᱹᱭᱮᱫ ᱠᱷᱟᱡ ᱟᱹᱵᱤᱱᱜ ᱢᱟ ᱠᱟᱹᱴᱤᱡ ᱟᱸᱡᱚᱢ ᱟᱹᱞᱤᱧ ᱵᱤᱱ᱾
ᱟᱪᱪᱷᱟ᱾ ᱟᱹᱞᱤᱧ ᱢᱤᱫᱴᱟᱜ ᱥᱮᱨᱮᱧ ᱞᱤᱧ ᱟᱸᱡᱚᱢ ᱟᱵᱮᱱ ᱠᱟᱱᱟ ᱚᱱᱟ ᱫᱚ ᱦᱩᱭᱩᱜ ᱠᱟᱱᱟ ᱱᱤᱭᱟᱹ ᱥᱮᱨᱮᱧ ᱠᱟᱱᱟ ᱡᱟᱦᱟᱸ ᱫᱚᱠᱚ ᱢᱮᱛᱟᱜ ᱠᱟᱱᱟ ᱮᱸ ᱵᱟᱞᱟ ᱫᱚᱱ ᱴᱷᱤᱠ
ᱵᱟᱞᱟ ᱫᱚᱱ ᱦᱩᱸ᱾
ᱦᱮᱸ᱾ ᱮᱸ ᱡᱮᱢᱚᱱ ᱦᱩᱭᱩᱜ ᱠᱟᱱᱟ ᱮᱸ ᱠᱟᱛᱷᱟ ᱛᱮᱜᱮᱞᱤᱧ ᱞᱟᱹᱭᱮᱫᱟ ᱱᱤᱛᱚᱜ ᱫᱚ ᱵᱟᱞᱤᱧ ᱞᱟᱹᱭᱮᱫᱟ᱾
ᱦᱳᱭ ᱠᱟᱛᱷᱟ ᱛᱮᱜᱮ᱾
ᱠᱟᱛᱷᱟ ᱛᱮᱫᱚ ᱦᱳᱭᱳᱜ ᱠᱟᱱᱟ ᱱᱚᱝᱠᱟ ᱡᱮᱢᱚᱱ ᱜᱟᱰᱟ ᱜᱟᱰᱟ ᱨᱮᱢᱟ ᱨᱚᱦᱚᱲ ᱜᱟᱰᱟ ᱨᱮᱢᱟ ᱪᱟᱯ ᱪᱟᱯᱟ ᱯᱩᱴᱷᱤ ᱦᱟᱹᱠᱩᱭ ᱜᱚᱡ ᱟᱠᱟᱱᱟ ᱦᱩᱸ ᱦᱟᱨᱠᱟ ᱫᱚᱞᱟᱝ ᱛᱟᱥᱮᱛ ᱛᱟᱭᱟ, ᱪᱩᱯᱤ ᱫᱚᱞᱟᱝ ᱨᱟᱥᱮ ᱛᱟᱭᱟ, ᱞᱟᱡ ᱠᱟᱴᱟ ᱫᱚᱞᱟᱝ ᱞᱮᱴᱚᱭ ᱛᱟ ᱛᱟᱭᱟ ᱦᱚᱸᱜ-ᱚᱱᱠᱟ ᱢᱮᱫᱴᱮᱡ ᱥᱮᱨᱮᱧ᱾
ᱦᱮᱸ᱾
ᱟᱨᱚ ᱡᱮᱢᱚᱱ ᱟᱨ ᱢᱤᱫᱴᱮᱱ ᱢᱮᱱᱟᱜᱼᱟ। ᱮᱸ ᱫᱟᱨᱟ ᱦᱟᱨᱟ ᱚᱲᱟᱜ ᱨᱮ, ᱯᱩᱥᱤ ᱵᱤᱞᱤᱭᱟᱠᱟᱫ ᱰᱷᱩᱞᱠᱤ ᱞᱮᱠᱟ। ᱤᱭᱟᱹ ᱵᱟ ᱰᱷᱩᱞᱠᱤ ᱞᱮᱠᱟ ᱫᱚ ᱵᱟᱝ ᱠᱟᱹᱴᱤᱡ ᱞᱤᱧ ᱵᱷᱩᱞ ᱠᱮᱫᱟ ᱯᱩᱥᱤᱭ ᱵᱤᱞᱤ ᱭᱟᱠᱟᱜ ᱠᱟᱨᱟᱦᱤ ᱨᱮ, ᱥᱮ ᱢᱩᱸᱡ ᱮ ᱵᱤᱞᱤ ᱭᱟᱠᱟᱜ ᱠᱟᱨᱟᱦᱤ ᱨᱮ ᱡᱟᱭᱦᱳᱠ᱾ ᱛᱟᱯᱚᱨᱮ ᱵᱚᱱ ᱮᱸ ᱪᱮᱜᱠᱟ ᱵᱩᱰᱤ ᱵᱤᱰᱤ ᱜᱩᱲᱫᱷᱟᱹᱣ ᱮᱱᱟ ᱵᱤᱞᱤ ᱩᱞᱴᱟᱹᱣ ᱮᱱᱟ᱾ ᱵᱟᱞᱟ ᱠᱩᱲᱤᱭ ᱛᱮᱱᱮᱱᱟ ᱦᱤᱦᱟ ᱦᱟᱦᱟ ᱦᱚᱜᱚ ᱱᱚᱝᱠᱟ ᱠᱟᱛᱷᱟ᱾ ᱟ ᱥᱮᱨᱮᱧ ᱠᱟᱱᱟ ᱵᱩᱡᱽ ᱫᱟᱢ ᱚᱲᱮᱡ ᱦᱚᱸ ᱥᱮᱨᱮᱧᱟ ᱦᱚᱜᱚᱱᱟ ᱢᱤᱫᱴᱟᱝ ᱥᱚᱥ ᱠᱟᱹ ᱛᱚ ᱦᱚᱸᱜᱚᱱᱟ ᱠᱚ ᱨᱟᱹᱥᱠᱟᱹ ᱟᱵᱮᱱ ᱚᱠᱟ ᱞᱮᱠᱟ ᱵᱮᱱ ᱵᱩᱡᱟ?
ᱦᱮᱸ ᱟᱹᱰᱤ ᱢᱚᱸᱡᱽ ᱵᱩᱡᱷᱟᱹᱜᱼᱟ ᱚᱱᱟ ᱠᱚ ᱨᱟᱹᱥ
ᱦᱚᱸ ᱟᱪᱪᱷᱟ ᱟᱪᱪᱷᱟ᱾
ᱟᱹᱵᱤᱱ ᱚᱱᱟᱛᱮ ᱧᱮᱞ ᱦᱩᱭᱩᱜ ᱠᱟᱱᱟ ᱟᱹᱰᱤ ᱜᱟᱱ ᱵᱤᱱ ᱵᱟᱲᱟᱭᱟ ᱚᱱᱟ ᱥᱮᱨᱮᱧ ᱠᱚᱦᱚᱸ᱾
ᱦᱮᱸ ᱢᱚᱴᱟ ᱢᱩᱴᱤ ᱥᱮᱨᱮᱧ ᱠᱚᱫᱚ ᱟᱫᱚ ᱯᱟᱹᱱᱦᱟᱹᱲᱤ ᱜᱚᱲᱚᱢ ᱵᱟ ᱛᱟᱠᱚ ᱴᱷᱮᱱ ᱠᱷᱱᱟᱜ ᱟᱸᱡᱚᱢ ᱦᱩᱭ ᱠᱟᱱᱟ᱾ ᱩᱱᱠᱩ ᱴᱮᱡ ᱠᱷᱚᱱᱟᱜ ᱜᱮ ᱟᱸᱡᱚᱢ ᱟᱸᱡᱚᱢ ᱛᱮ ᱱᱚᱜᱚᱭ ᱱᱤᱛᱚᱜ ᱫᱷᱟᱹᱵᱤᱡ ᱦᱚᱸ ᱱᱟᱥᱮ ᱱᱟᱥᱮ ᱫᱤᱥᱟᱹ ᱢᱮᱱᱟᱜ ᱟᱠᱟᱫᱟ᱾ ᱯᱟᱹᱦᱤᱞ ᱫᱚ ᱟᱨ ᱯᱷᱩᱱ ᱠᱚᱫᱚ ᱦᱩᱸ ᱯᱟᱹᱦᱤᱞ ᱡᱩᱜᱽ ᱫᱚ ᱯᱷᱩᱱ ᱠᱚᱫᱚ ᱵᱟᱝ ᱛᱟᱦᱮᱸ ᱠᱟᱱᱟ ᱛᱚ᱾ ᱦᱮᱸᱥᱮ ᱛᱟᱦᱞᱮ ᱠᱷᱟᱱ ᱫᱚ ᱩᱱ ᱠᱩᱴᱤᱡ ᱠᱷᱚᱱᱟᱜ ᱜᱮ ᱱᱟᱦᱟᱜ ᱧᱤᱫᱟᱹ ᱥᱤᱸᱜᱟᱹᱲ ᱵᱮᱲᱟ ᱠᱷᱚᱱᱟᱜ ᱠᱚ ᱟᱫᱚ ᱚᱲᱟᱜ ᱨᱮ ᱜᱤᱛᱤᱡ ᱜᱤᱛᱤᱡ ᱥᱮᱨᱮᱧ ᱠᱚ ᱠᱩᱫᱩᱢ ᱠᱟᱹᱦᱱᱤ ᱠᱚ ᱟᱸᱡᱚᱢ ᱦᱩᱭᱩᱜ ᱠᱟᱱ ᱛᱟᱦᱮᱸ ᱩᱱᱠᱩᱴᱷᱮᱡ ᱠᱷᱚᱱᱟᱜ ᱜᱮ᱾
ᱡᱮᱢᱚᱱ ᱠᱩᱫᱩᱢ ᱨᱮ ᱠᱩᱲᱤᱫ ᱠᱩᱲᱤᱫ ᱦᱟᱱᱮ ᱪᱟᱞᱟᱣᱮᱱ ᱱᱚᱜᱼᱚᱭ ᱦᱮᱡ ᱮᱱ, ᱱᱚᱣᱟ ᱨᱮᱱᱟᱜ ᱢᱟᱱᱮ ᱵᱮᱱ ᱵᱟᱲᱟᱭᱟ?
ᱦᱮᱸ ᱚᱱᱟ ᱨᱮᱱᱟᱜ ᱢᱟᱱᱮ ᱫᱚᱞᱤᱧ ᱵᱟᱲᱟᱭᱟ ᱡᱮᱢᱚᱱ ᱥᱟᱵ ᱢᱚᱱᱮ ᱦᱚᱸ ᱦᱩᱭ ᱫᱟᱲᱮᱭᱟᱜᱼᱟ ᱟᱨ ᱢᱮᱸᱫ ᱦᱚᱸ ᱦᱩᱭᱩᱜᱼᱟ᱾
ᱦᱮᱸ ᱱᱚᱣᱟ ᱫᱚ ᱦᱩᱭᱩᱜ ᱠᱟᱱᱟ ᱮᱠᱪᱩᱞᱤ ᱢᱮᱫ ᱟᱨ ᱢᱤᱫᱴᱮᱱ ᱡᱮᱢᱚᱱ ᱠᱩᱫᱩᱢ ᱢᱮᱱᱟᱜᱼᱟ ᱠᱩᱫᱩᱢ ᱨᱮ ᱠᱩᱲᱤᱫ ᱠᱩᱲᱤᱫ, ᱦᱮᱸ ᱢᱤᱫᱴᱮᱱ ᱜᱤᱫᱽᱨᱟᱹ ᱠᱟᱹᱴᱤᱡ ᱡᱚᱱ ᱡᱟᱱᱟᱢ ᱛᱚᱨᱟ ᱠᱷᱚᱱᱟᱜ ᱫᱮᱭᱟ ᱨᱮ ᱯᱩᱥᱨᱤ
ᱦᱮᱸ᱾
ᱱᱚᱣᱟ ᱢᱟᱱᱮ ᱵᱮᱱ ᱵᱟᱲᱟᱭ?
ᱱᱚᱣᱟ ᱨᱮᱱᱟᱜ ᱫᱚ ᱵᱟᱹᱞᱤᱧ ᱵᱟᱲᱟᱭᱟ᱾
ᱱᱚᱣᱟ ᱫᱚ ᱠᱟᱱᱴᱷᱟᱲ ᱠᱚ ᱢᱮᱛᱟᱜ ᱠᱟᱱᱟ ᱠᱟᱱᱴᱷᱟᱲ ᱠᱟᱱᱴᱷᱟᱲ ᱵᱮᱱ ᱧᱮᱞ ᱟᱠᱟᱜ?
ᱦᱮᱸ ᱦᱮᱸ ᱦᱮᱸ ᱱᱮᱛᱟᱨ ᱟᱱᱤᱜ
ᱦᱚᱸ ᱛᱚ ᱟᱢᱵᱟ ᱵᱚᱛᱤ ᱢᱟᱛᱟᱣ ᱵᱮᱱ ᱜᱚᱝᱠᱮ, ᱥᱮᱫᱤᱞ ᱥᱮᱫᱤᱞ ᱜᱮ ᱟᱢᱵᱟᱵᱚᱛᱤ ᱨᱮ ᱫᱚ ᱯᱟᱠ ᱴᱷᱟᱲ ᱰᱤᱞᱤ ᱠᱚᱫᱚ ᱵᱮᱱ ᱡᱚᱢ ᱞᱮᱜᱟ ᱥᱮ ᱵᱟᱝ?
ᱦᱮᱸ ᱡᱚᱢ ᱵᱟᱲᱟ ᱦᱩᱭ ᱟᱠᱟᱱ ᱜᱮᱭᱟ ᱱᱚᱝᱠᱟ ᱦᱟᱞᱠᱟ ᱦᱟᱞᱠᱟ᱾